ᱮᱸ ᱡᱚᱦᱟᱨ ᱜᱮ ᱜᱚᱝᱠᱮ᱾
ᱮ ᱡᱚᱦᱟᱨ ᱜᱮ ᱡᱚᱦᱟᱨ ᱜᱮ ᱟᱸᱡᱚᱢᱚᱜ ᱠᱟᱱᱟ ᱛᱚ ᱨᱲᱲ ᱠᱚ᱾
ᱦᱮᱸ ᱱᱟᱯᱟᱭ ᱜᱮ ᱟᱸᱡᱚᱢᱚᱜ ᱠᱟᱱᱟ ᱟᱞᱤᱧᱟᱜ ᱨᱚᱲ ᱵᱤᱱ ᱟᱸᱡᱚᱢ ᱧᱟᱢ ᱫᱟ ᱥᱮ ᱵᱟ?
ᱦᱮᱸ ᱮᱸᱚᱢᱚᱜ ᱠᱟᱱᱟ ᱯᱩᱥᱴᱟᱹᱣ ᱜᱮ᱾
ᱮᱸ ᱛᱟᱞᱦᱮ ᱜᱚᱝᱠᱮ ᱱᱟᱯᱟᱭ ᱵᱟᱲᱟᱭ ᱜᱮᱭᱟ ᱵᱮᱱ ᱛᱚ?
ᱦᱮᱸ ᱜᱚᱝᱠᱮ ᱱᱟᱯᱟᱭ ᱵᱟᱲᱟ ᱜᱮ ᱱᱤᱛᱚᱜ ᱫᱚ ᱦᱟᱸᱜ ᱱᱚᱜ-ᱚᱸᱭ ᱡᱚᱢ ᱵᱟᱲᱟ ᱠᱟᱛᱮᱜ ᱜᱤᱛᱤᱡ ᱵᱟᱲᱟ ᱠᱚ ᱦᱩᱭ ᱠᱟᱱᱟ᱾ ᱛᱟᱦᱚᱞᱮ ᱟᱵᱮᱱ ᱫᱚ ᱡᱚᱢ ᱵᱟᱲᱟ ᱠᱩᱫᱚ?
ᱟᱞᱤᱧ ᱦᱚᱸ ᱱᱟᱯᱟᱭ ᱵᱟᱲᱟ ᱜᱮ ᱡᱚᱢ ᱵᱟᱲᱟ ᱠᱟᱛᱮᱜ ᱫᱚ ᱱᱤᱛᱚᱜ ᱫᱚ ᱮᱸᱜ ᱜᱤ ᱫᱩᱲᱩᱵ ᱟᱠᱟᱱᱟ ᱞᱤᱧ ᱟᱹᱞᱤᱧ ᱫᱚ᱾
ᱚᱸᱻ᱾
ᱟᱸ ᱠᱷᱮᱞᱳᱰ ᱠᱩᱞᱤᱧ ᱧᱮᱞ ᱵᱟᱲᱟᱭᱮᱫ ᱛᱟᱦᱮᱸᱜ ᱛᱚ ᱟᱫᱚ ᱚᱱᱟ ᱠᱷᱟᱹᱛᱤᱨ ᱛᱮ ᱟᱨᱼᱼ ᱜᱚᱝᱠᱮ ᱢᱤᱫᱴᱟᱝ ᱠᱟᱛᱷᱟ ᱜᱮᱞᱤᱧ ᱞᱟᱹᱭ ᱠᱮᱭᱟᱼᱼ
ᱦᱮᱸ ᱜᱚᱝᱠᱮ ᱞᱟᱹᱭ ᱵᱮᱱ ᱢᱟ᱾
ᱦᱮᱸ ᱜᱚᱢᱠᱮ ᱮᱸ ᱡᱮ ᱟᱯᱮ ᱟᱛᱩ ᱫᱤᱥᱚᱢ ᱫᱚ ᱚᱠᱟ ᱞᱮᱠᱟ? ᱫᱟᱨᱮ ᱱᱟᱹᱲᱤ ᱠᱚ ᱠᱟᱹᱴᱤᱡ ᱵᱤᱱ ᱞᱟᱹᱭ ᱞᱮᱠᱷᱟᱱ ᱦᱩᱭ ᱠᱚᱜ-ᱟ?
ᱚᱻ ᱢᱟᱱᱮ ᱟᱛᱩ ᱫᱤᱥᱚᱢ ᱥᱮ ᱚᱠᱟ ᱞᱮᱠᱟᱱ ᱫᱟᱲᱮ ᱱᱟᱹᱲᱤ ᱠᱚ ᱧᱮᱞᱚᱜ-ᱟ ᱵᱟᱝᱜᱮᱼᱼ
ᱦᱮᱸ ᱦᱳᱭ᱾
ᱧᱮᱞᱚᱜ ᱫᱚ ᱧᱮᱞᱚᱜ ᱜᱮᱭᱟ ᱟᱹᱰᱤ ᱨᱚᱠᱚᱢ ᱜᱮ ᱟᱫᱚ ᱱᱚᱛᱮ ᱫᱚ ᱦᱟᱸᱜᱼᱼ ᱮᱸᱜ ᱥᱟᱨᱡᱚᱢ ᱵᱤᱨ ᱥᱮ ᱵᱩᱨᱩ ᱠᱚ ᱢᱤᱛᱟᱜ ᱠᱟᱱᱟ ᱦᱟᱸᱜ ᱵᱩᱨᱩ ᱰᱩᱝᱨᱤ ᱦᱚᱸ ᱢᱤᱱᱟᱜ-ᱟ ᱵᱤᱨ ᱠᱩᱦᱚᱸ᱾
ᱦᱟᱸ᱾
ᱟᱫᱚ ᱱᱚᱛᱮ ᱫᱚ ᱦᱟᱸᱜ ᱵᱤᱥᱤ ᱫᱚ ᱥᱟᱨᱡᱚᱢ ᱛᱮᱨᱮᱞᱼᱼ ᱢᱟᱛᱠᱚᱢ ᱫᱟᱨᱮ ᱛᱟᱨᱯᱚᱨ ᱠᱩᱸᱭᱰᱤ ᱫᱟᱨᱮ᱾
ᱦᱮᱸ᱾
ᱟᱫᱚ ᱚᱱᱟ ᱜᱮ ᱦᱟᱸᱜ ᱢᱟᱛᱠᱚᱢ ᱠᱩᱸᱭᱰᱤ ᱫᱚ ᱦᱟᱸᱜ ᱢᱤᱫᱴᱮᱡ ᱫᱟᱨᱮ ᱨᱮᱜᱮ ᱵᱚᱱ ᱧᱟᱢ ᱫᱟ᱾
ᱦᱳᱭ᱾
ᱟᱸ ᱢᱩᱨᱩᱠ ᱠᱚ ᱛᱟᱨᱯᱚᱨᱼᱼ ᱱᱟᱲᱤ ᱢᱩᱨᱜᱟᱹᱱ ᱟᱨᱚ ᱱᱟᱲᱤ ᱢᱩᱨᱩᱫᱼᱼ ᱥᱟᱜᱽᱣᱟᱜ ᱦᱟᱴ ᱪᱷᱟᱞ ᱦᱟᱴ ᱵᱟᱦᱟ᱾
ᱦᱮᱸ᱾
ᱛᱟᱦᱚᱞᱮ ᱜᱚᱝᱠᱮ ᱟᱯᱮ ‌ᱚᱱᱛᱮ ᱫᱚ ᱛᱟᱦᱚᱞᱮ ᱚᱠᱟ ᱞᱮᱠᱟ ᱱᱟᱜ ᱠᱚ?
ᱟᱸᱻ ᱟᱞᱮ ᱥᱮᱱ ᱦᱚᱸ ᱢᱟ ᱱᱚᱝᱠᱟ ᱢᱟᱱᱮ ᱡᱟᱹᱥᱛᱤ ᱠᱟᱭ ᱛᱮᱫᱚᱼᱼ ᱱᱚᱣᱟ ᱤᱭᱟᱹ ᱫᱟᱨᱮ ᱜᱮ ᱥᱟᱨᱡᱚᱢ ᱵᱤᱨ ᱜᱮ ᱢᱟᱱᱮ ᱟᱫᱚ ᱵᱤᱨ ᱛᱟᱞᱟ ᱨᱮᱛᱚ ᱟᱛᱩ ᱫᱚ ᱛᱟᱦᱚᱞᱮᱼᱼ ᱥᱟᱨᱡᱚᱢ ᱵᱤᱨ ᱜᱮ ᱡᱟᱹᱥᱛᱤ ᱫᱚ᱾ ᱟᱨ ᱚᱱᱟ ᱥᱟᱶᱛᱮ ᱡᱟᱥᱛᱤ ᱫᱚ ᱢᱮᱱᱟᱜ-ᱟ ᱱᱚᱣᱟ ᱛᱟᱞᱮ ᱫᱟᱨᱮ ᱟᱨ ᱠᱷᱤᱡᱩᱨ ᱫᱟᱨᱮ᱾ ᱢᱮᱱᱟᱜᱼᱟ ᱮᱢᱟᱱ ᱛᱮᱱᱟᱜ ᱫᱟᱨᱮ ᱠᱚᱫᱚ ᱢᱟᱛᱠᱚᱢ ᱠᱚᱵᱤᱱ ᱞᱟᱹᱭ ᱠᱮᱭᱟ ᱪᱮᱫ ᱚᱱᱟ ᱥᱟᱶᱛᱮ ᱱᱟᱲᱤ ᱢᱩᱨᱜᱟᱹᱱ ᱫᱟᱨᱮ ᱠᱚ ᱦᱮᱸᱥᱟᱜ ᱫᱟᱨᱮ ᱠᱚᱫᱚ ᱢᱮᱱᱟᱜ ᱜᱮᱭᱟ
ᱛᱟᱦᱚᱞᱮ ᱜᱚᱢᱠᱮ ᱟᱹᱞᱤᱧ ᱞᱟᱹᱭᱮᱫ ᱛᱟᱦᱮᱸᱜ ᱡᱮ ᱟᱵᱮᱱ ᱥᱮᱫ ᱢᱟ ᱵᱟᱣᱞᱟ ᱠᱚᱫᱚ ᱪᱮᱫᱠᱟ ᱠᱚ ᱧᱟᱢᱚᱜ ᱜᱮᱭᱟ ᱛᱟᱦᱚᱞᱮ ᱵᱟᱝ
ᱵᱟᱣᱞᱟ ᱨᱟᱱ ᱨᱮᱵᱚᱱ ᱞᱟᱜᱟᱣ ᱫᱚ ᱵᱟᱝ
ᱦᱮᱸ ᱵᱟᱣᱞᱟ ᱢᱟ ᱩᱱᱠᱩ ᱡᱚᱢ ᱵᱟᱣᱞᱟ ᱞᱤᱧ ᱞᱟᱹᱭᱮᱫᱼᱟ
ᱦᱮᱸ ᱦᱮᱸ ᱡᱟᱦᱟᱸ ᱫᱚ ᱤᱭᱟᱹ ᱛᱟᱲᱟᱣ ᱠᱟᱛᱮᱫ ᱵᱚᱱ ᱟᱹᱜᱩᱭ ᱫᱚ ᱦᱟᱸᱜ ᱵᱤᱨ ᱠᱷᱚᱱᱟᱜ ᱟᱨ ᱱᱚᱛᱮ ᱧᱟᱢ ᱫᱚ ᱧᱟᱢᱚᱜ ᱜᱮᱭᱟ ᱦᱟᱸᱜ ᱟᱹᱰᱤ ᱠᱚᱢ ᱜᱮ ᱟᱨᱠᱤ ᱟᱫᱚᱦᱟᱜ ᱩᱱᱠᱩ ᱯᱮᱲᱟ ᱠᱚᱦᱚᱸ ᱟᱨᱦᱚᱸ ᱱᱚᱝᱠᱟ ᱜᱮ ᱡᱮᱢᱚᱱ ᱟᱯᱮ ᱠᱚᱥᱮᱫ ᱦᱚᱸ ᱯᱮᱲᱟ ᱠᱚᱦᱚᱸ ᱠᱚ ᱛᱟᱦᱮᱸᱫ ᱛᱟᱦᱮᱸ ᱫᱟᱲᱮᱭᱟᱜᱼᱟ ᱟᱠᱚ ᱠᱚ ᱥᱟᱸᱜᱷᱟᱨ ᱟᱹᱜᱩᱭᱟ ᱟᱫᱚ ᱚᱱᱟ ᱚᱱᱟ ᱠᱚ ᱦᱴᱤᱧ ᱴᱚᱠᱟᱜᱼᱟ
ᱦᱮᱸ
ᱟᱫᱚ ᱚᱱᱠᱟ ᱜᱮ ᱡᱚᱢ ᱵᱟᱲᱟ ᱠᱚᱦᱚᱸ ᱦᱩᱭ ᱟᱠᱟᱱ ᱜᱮᱭᱟ ᱟᱫᱚ ᱨᱟᱱ ᱨᱮ ᱞᱟᱜᱟ ᱟᱛᱚ ᱞᱮᱭᱟᱠᱚ ᱚᱱᱠᱟ ᱦᱤᱥᱟᱹᱵ ᱛᱮ
ᱮᱜ ᱟᱹᱞᱤᱧ ᱞᱤᱧ ᱞᱟᱹᱭᱮᱫ ᱛᱟᱦᱮᱸᱫ ᱡᱮ ᱜᱚᱝᱠᱮ ᱛᱟᱦᱚᱞᱮ ᱚᱱᱠᱟ ᱨᱟᱱ ᱢᱩᱨᱜᱟᱹᱱ ᱫᱟᱨᱮ ᱠᱚᱫᱚ ᱪᱮᱫ ᱞᱮᱠᱟ ᱢᱮᱱᱟᱜᱼᱟ ᱛᱟᱦᱚᱞᱮ ᱟᱵᱤᱱ ᱥᱮᱫ ᱫᱚ
ᱱᱚᱛᱮ ᱫᱚ ᱡᱮᱢᱚᱱ ᱤᱭᱟᱹ ᱫᱚᱵᱮᱱ ᱟᱸᱡᱚᱢ ᱟᱠᱟᱫ ᱜᱮᱭᱟ ᱛᱚ ᱠᱟᱞᱢᱮᱫ ᱫᱟᱨᱮ ᱦᱟᱜ
ᱚ
ᱚᱱᱟ ᱛᱚ ᱦᱟᱸᱜ ᱚᱱᱟ ᱵᱤᱨ ᱠᱚᱨᱮ ᱜᱮ ᱧᱟᱢᱚᱜᱼᱟ ᱢᱤᱫᱵᱟᱨ ᱚᱱᱟ ᱵᱟᱪᱠᱚᱢ ᱜᱚᱰᱟ ᱠᱚᱨᱮ ᱛᱟᱦᱚᱞᱮ ᱜᱚᱝᱠᱮ ᱚᱱᱛᱮ ᱫᱚ ᱵᱟᱪᱠᱚᱢ ᱠᱚᱫᱚ ᱛᱮᱟᱦᱞᱮ ᱠᱚ ᱪᱟᱥ ᱟᱥᱮ ᱵᱟᱝ?
ᱜᱚᱝᱠᱮ ᱱᱚᱛᱮ ᱢᱟ ᱦᱟᱹᱯᱤᱫ ᱦᱮᱜ ᱟᱠᱟᱱ ᱞᱮᱠᱟᱜᱮ᱾ ᱦᱚᱸ ᱦᱮᱜ ᱟᱠᱟᱱᱟ
ᱟᱫᱚ ᱵᱟᱝ ᱦᱟᱸᱜ ᱱᱚᱛᱮ ᱫᱚ ᱚᱱᱟ ᱵᱟᱪᱠᱚᱢ ᱡᱟᱦᱟᱸ ᱢᱤᱫᱵᱟᱨ ᱥᱟᱨᱮᱡ ᱠᱚᱜᱼᱟ,
ᱚᱱᱟ ᱵᱟᱦᱟ ᱠᱚᱜᱮ ᱦᱟᱸᱜ ᱠᱚ ᱫᱚᱦᱚ ᱠᱟᱜᱼᱟ ᱨᱚᱦᱚᱲ ᱟᱠᱚ ᱟᱨ ᱡᱚᱠᱷᱚᱱ ᱦᱟᱸ ᱱᱚᱜᱼᱚᱜ ᱦᱟᱸᱜ ᱱᱤᱛᱚᱜ ᱪᱟᱥᱮᱨ ᱫᱤᱱ ᱟᱵᱚ, ᱱᱤᱛᱚᱜ ᱫᱚ ᱦᱟᱸᱜ ᱢᱤᱫᱵᱟᱨ ᱦᱟᱸᱰᱮ ᱱᱷᱟᱸᱰᱮ ᱦᱟᱞᱠᱟ ᱦᱟᱞᱠᱟ ᱠᱟᱱᱠᱚ ᱠᱩᱥᱭᱟᱹᱣ ᱠᱟᱛᱮᱫ ᱟᱫᱚ ᱠᱚ ᱮᱨ ᱦᱚᱴᱚ ᱠᱟᱜᱼᱟ᱾
ᱟᱫᱚ ᱚᱱᱟ ᱠᱷᱚᱱ ᱜᱮ ᱦᱟᱸᱜ ᱟᱨ ᱦᱚᱸ ᱥᱟᱸᱜᱮᱜᱼᱟ ᱟᱫᱚ ᱚᱱᱠᱟ? ᱯᱤᱜ ᱫᱚ ᱦᱟᱸᱜ ᱦᱟᱹᱯᱤᱫᱚᱜ ᱠᱟᱱ ᱜᱮᱭᱟ ᱵᱤᱨ ᱠᱚᱨᱮ ᱦᱚᱸ ᱫᱚᱢᱮ ᱰᱟᱝᱨᱤ ᱢᱮᱨᱚᱢ ᱠᱚ ᱠᱷᱟᱹᱲᱮᱜ ᱠᱚᱣᱟ᱾
ᱦᱩᱸ
ᱟᱛᱤᱧ ᱦᱚᱪᱚᱭᱮᱜᱼᱟ ᱠᱚ ᱠᱷᱟᱹᱞᱤ, ᱛᱟᱦᱞᱮ ᱚᱱᱛᱮ ᱠᱚᱫᱚ ᱛᱟᱞᱦᱮ ᱵᱟᱪᱠᱚᱢ ᱨᱮᱱᱟᱜ ᱠᱚᱫᱚ ᱛᱟᱞᱦᱮ ᱚᱱᱠᱟ ᱵᱮᱵᱚᱦᱟᱨ ᱫᱚ ᱛᱟᱞᱦᱮ ᱢᱮᱱᱟᱜ ᱟᱥᱮ ᱵᱟᱝᱼᱟ?
ᱵᱟᱪᱠᱚᱢ ᱨᱮᱱᱟᱜ ᱫᱚ ᱩᱱᱟᱹᱜ ᱡᱟᱹᱥᱛᱤ ᱫᱚ ᱵᱟᱹᱱᱩᱜᱼᱟ ᱱᱚᱛᱮ ᱫᱚ ᱢᱟ ᱦᱟᱹᱯᱤᱫ ᱮᱜ ᱠᱟᱱ᱾ ᱟᱫᱚ ᱫᱟᱨᱤ ᱠᱚᱢᱟ ᱟᱞᱮ ᱢᱟ ᱵᱤᱨ ᱫᱤᱥᱚᱢ ᱦᱚᱲ ᱠᱟᱱ ᱜᱮᱭᱟᱞᱮ ᱢᱮᱱᱠᱷᱟᱱ ᱚᱱᱟ ᱠᱚᱫᱚ ᱵᱟᱹᱱᱩᱜ ᱞᱮᱠᱟᱜ ᱜᱮ᱾ ᱦᱮᱸ ᱚᱡᱮ ᱫᱚ ᱱᱚᱣᱟ ᱜᱮ ᱠᱟᱱᱟ ᱡᱮ ᱫᱟᱨᱮ ᱱᱟᱹᱲᱤ ᱠᱚ ᱡᱟᱹᱥᱛᱤ ᱠᱚ ᱢᱟᱜ ᱟᱹᱜᱩᱭᱮᱫᱼᱟ ᱛᱟᱦᱚᱞᱮ ᱱᱟᱣᱟ ᱱᱟᱣᱟ ᱰᱟᱦᱟᱨ ᱠᱚᱠᱚ ᱟᱞᱮ ᱥᱩᱨ ᱛᱮᱠᱚ ᱛᱮᱭᱟᱨ ᱨᱟᱠᱟᱜᱫᱼᱟ᱾ ᱛᱟᱦᱞᱮ ᱟᱫᱚ ᱚᱱᱟ ᱠᱚᱦᱚᱸ ᱟᱫᱚ ᱦᱟᱹᱯᱤᱫ ᱞᱮᱠᱟᱜᱮ ᱥᱩᱫᱩ ᱪᱟᱥ ᱠᱟᱹᱢᱤ ᱦᱚᱨᱟ ᱠᱚᱜᱮ ᱢᱮᱱᱟᱜ᱾
ᱟᱨ ᱛᱟᱦᱞᱮ ᱵᱤᱨ ᱨᱮᱱᱟᱜ ᱡᱚ ᱵᱤᱞᱤ ᱠᱚᱫᱚ ᱦᱟᱸᱜ ᱚᱠᱟᱞᱮᱠᱟ ᱵᱚᱱ ᱧᱟᱢᱮᱫᱼᱟ ᱚᱱᱛᱮ ᱫᱚ?
ᱮᱸ ᱡᱚ ᱵᱤᱞᱤ ᱠᱚᱫᱚ ᱱᱟᱯᱟᱭ ᱜᱮ ᱚᱱᱠᱟ ᱛᱚ ᱢᱟᱱᱮ ᱫᱚᱢᱮᱴᱟᱜ ᱫᱚ ᱵᱟᱝ ᱦᱟᱹᱯᱤᱫ ᱪᱟᱵᱟ ᱟᱠᱟᱱᱟ᱾ ᱡᱚᱼᱵᱤᱞᱤ ᱫᱚ ᱱᱚᱝᱠᱟ ᱡᱮ ᱛᱤᱨᱮᱞ ᱵᱤᱞᱤ ᱧᱮᱞᱚᱜ᱾ ᱠᱩᱫ ᱵᱤᱞᱤ ᱥᱚ ᱵᱤᱞᱤ ᱪᱩᱰᱩᱜ ᱵᱤᱞᱤ ᱱᱚᱣᱟ ᱠᱚᱫᱚ ᱢᱟ ᱧᱟᱢᱚᱜ ᱜᱮ᱾ ᱚᱱᱟ ᱥᱟᱶᱛᱮ ᱮᱸᱜ ᱵᱤᱨ ᱠᱩᱸᱫᱽᱨᱤ᱾
ᱦᱮᱸ ᱦᱮᱸ
ᱯᱚᱰᱚ ᱞᱚᱣᱟᱻᱜ ᱱᱚᱣᱟ ᱠᱚᱦᱚᱸ ᱧᱟᱢᱚᱜ ᱠᱟᱱ ᱜᱮᱭᱟ ᱟᱨ ᱟᱹᱵᱤᱱ ᱥᱮᱫ ᱢᱟ ᱚᱠᱟᱞᱮᱠᱟ?
ᱱᱚᱛᱮ ᱦᱚᱸ ᱚᱱᱟ ᱠᱚᱦᱚᱸ ᱧᱟᱢᱚᱜ ᱜᱮᱭᱟ ᱟᱨ ᱚᱱᱮ ᱢᱤᱫᱴᱮᱜ ᱦᱟᱸᱜ ᱪᱮᱫ? ᱧᱩᱛᱩᱢ ᱵᱤᱱ ᱞᱟᱹᱭ ᱠᱮᱫᱟ ᱦᱟᱸᱜ ᱟᱫᱚ ᱱᱚᱛᱮ ᱫᱚ ᱵᱟᱝ ᱟᱸᱡᱚᱢᱟ ᱠᱟᱱᱟ ᱦᱟᱸᱜ
ᱯᱚᱰᱚ
ᱯᱚᱰᱚ ᱫᱚ ᱵᱟᱝ ᱜᱮ ᱚᱱᱟ ᱪᱮᱜ ᱵᱤᱱ ᱞᱟᱹᱭ ᱠᱮᱫᱟ ᱦᱟᱸᱜ?
ᱞᱳᱣᱟ
ᱠᱚᱫ ᱵᱤᱞᱤ ᱯᱚᱨᱮ ᱦᱟᱸᱜ ᱪᱮᱜ ᱪᱚᱝ ᱢᱤᱫᱴᱮᱜ ᱵᱤᱱ ᱞᱟᱹᱭ ᱠᱮᱫᱟ ᱦᱳᱭ ᱪᱩ ᱦᱳᱭ ᱪᱩᱰᱩᱜ ᱵᱤᱞᱤ ᱥᱚ ᱵᱮᱞᱤ ᱚᱱᱟ ᱠᱚᱫᱚ ᱦᱟᱸᱜ ᱱᱚᱛᱮ ᱦᱟᱸᱜ ᱪᱮᱜ ᱠᱚ ᱢᱮᱛᱟᱜ ᱠᱟᱱᱟ ᱵᱟᱹᱞᱤᱧ ᱵᱩᱡᱷᱟᱹᱣ ᱞᱮᱫᱟ᱾
ᱚᱱᱟ ᱠᱚ ᱡᱚᱛᱚ ᱞᱮᱠᱟ ᱜᱮ ᱧᱟᱢᱚᱜᱼᱟ ᱤᱭᱟᱹ ᱫᱚ ᱛᱟᱦᱞᱮ, ᱵᱷᱩᱞᱞᱩ ᱵᱤᱞᱤ ᱵᱷᱩᱸᱰᱨᱩ ᱡᱟᱦᱟᱸ ᱠᱚ ᱢᱮᱛᱟᱜ ᱠᱟᱱᱟ ᱾
ᱮᱸ ᱵᱩᱸᱰᱨᱩ ᱵᱤᱞᱤ ᱢᱟ ᱢᱮᱱᱟᱜ ᱫᱚ ᱢᱮᱱᱟᱜᱼᱟ ᱠᱤᱱᱛᱩ ᱟᱹᱰᱤ ᱠᱚᱢ ᱧᱚᱜ ᱜᱮ᱾
ᱦᱮᱸ ᱱᱮᱛᱟᱨ ᱦᱟᱸᱜ ᱫᱚᱢᱮ ᱦᱟᱸᱜ ᱚᱱᱮ ᱢᱮᱨᱚᱢ ᱠᱚᱵᱚᱱ ᱯᱟᱞᱦᱟ ᱟᱠᱚ ᱠᱟᱱᱟ ᱛᱚ ᱚᱲᱟᱜ ᱨᱮ ᱯᱮᱴᱮᱜ ᱟᱹᱜᱩ ᱦᱩᱭᱩᱜ ᱠᱟᱱᱟ᱾ ᱟᱫᱚ ᱚᱱᱠᱟ ᱛᱮᱜᱮ ᱫᱟᱨᱮ ᱠᱚᱦᱚᱸ ᱴᱩᱞᱟᱹ ᱪᱟᱞᱟᱣ ᱞᱮᱱᱠᱷᱟᱱ ᱫᱚ, ᱵᱚᱱ ᱧᱟᱢᱟ᱾
ᱟᱨ ᱛᱟᱦᱚᱞᱮ ᱜᱚᱝᱠᱮ ᱚᱲᱟᱜ ᱠᱚᱨᱮ ᱢᱟ ᱪᱮᱼᱜᱠᱟ ᱡᱤᱭᱟᱹᱞᱤ ᱠᱚᱵᱚᱱ ᱟᱹᱥᱩᱞ ᱟᱠᱟᱜ ᱠᱚᱣᱟ᱾
ᱦᱮᱸ ᱚᱲᱟᱜ ᱠᱚᱨᱮ ᱡᱤᱭᱟᱹᱞᱤ ᱠᱚᱦᱚᱸ ᱢᱮᱱᱟᱜ ᱠᱚᱜᱮᱭᱟ ᱰᱟᱝᱨᱤ ᱠᱚ, ᱢᱮᱨᱚᱢ ᱠᱚ ᱟᱻ ᱥᱩᱠᱨᱤ ᱠᱚ ᱛᱟᱦᱮᱸᱜ ᱠᱟᱱᱟ ᱟᱫᱚ ᱦᱟᱸᱜ ᱚᱱᱮᱻ ᱴᱷᱤᱠ ᱢᱚᱛᱚ ᱡᱚᱢ ᱵᱟᱝᱛᱮ ᱨᱚᱦᱚᱲ ᱞᱮᱱᱠᱷᱟᱱ ᱵᱟᱵᱚᱱ ᱫᱚᱦᱚ ᱠᱚᱣᱟ ᱛᱚ ᱟᱠᱷᱨᱤᱧ ᱠᱚᱜᱮ ᱵᱷᱟᱜᱮᱭᱟ ᱵᱟᱠᱷᱟᱱ ᱨᱳᱜᱽ ᱠᱚ ᱧᱟᱢ ᱞᱮᱠᱚ ᱠᱷᱟᱱ ᱠᱚ ᱵᱮᱠᱟᱨᱚᱜᱼᱟ
ᱚ
ᱚᱱᱠᱟᱜᱮ ᱥᱩᱠᱨᱤ ᱫᱚ ᱦᱟᱸᱜ ᱟᱠᱷᱨᱤᱧ ᱦᱩᱭ ᱠᱟᱱᱟ ᱟᱫᱚ ᱱᱤᱛᱚᱜ ᱫᱚ ᱵᱟᱹᱱᱩᱜ ᱠᱚᱣᱟ ᱥᱩᱠᱨᱤ ᱠᱚᱫᱚ ᱟᱨ ᱢᱤᱫ ᱵᱟᱨ ᱥᱤᱢ ᱠᱚ ᱢᱮᱱᱟᱜ ᱠᱚᱣᱟ
ᱦᱮᱸ
ᱛᱩᱯᱩᱜ ᱞᱮᱠᱟ ᱢᱤᱫᱵᱟᱨ ᱥᱟᱺᱰᱤ ᱫᱚᱦᱚ ᱦᱩᱭ ᱟᱠᱟᱱᱟ ᱦᱟᱴ ᱯᱟᱛᱟᱨ ᱨᱮ ᱨᱟᱹᱥᱠᱟᱹ ᱢᱟ ᱥᱟᱺᱰᱤ ᱛᱩᱯᱩᱫ ᱨᱮᱜᱮ ᱢᱮᱱᱟᱜ ᱛᱟᱵᱚᱱ
ᱦᱮᱸ ᱛᱚ
ᱦᱮᱸ ᱟᱨ ᱛᱟᱦᱚᱞᱮ ᱜᱚᱢᱠᱮ ᱟᱯᱮ ᱠᱚᱫᱚ ᱛᱟᱦᱞᱮ ᱪᱮᱫ ᱞᱮᱠᱟ
ᱟᱞᱮ ᱞᱮᱠᱟ ᱛᱦᱮᱸ ᱜᱚᱝᱠᱮ ᱢᱮᱱᱟᱜ ᱢᱟ ᱰᱷᱮᱨ ᱠᱚᱜᱮ ᱢᱮᱱᱟᱜ ᱠᱚ ᱛᱟᱞᱦᱮ ᱵᱟᱵᱟ ᱢᱟ ᱫᱚᱢᱮ ᱜᱮ ᱠᱩᱥᱤᱭᱟᱜ ᱜᱮ ᱟᱨ ᱜᱚᱜᱚ ᱦᱚᱸ ᱫᱚᱢᱮ ᱜᱮ ᱠᱩᱥᱤᱭᱟᱜᱟᱭ ᱡᱮ ᱡᱤᱭᱟᱹᱞᱤ ᱫᱚᱦᱚ ᱫᱚ ᱠᱟᱰᱟ ᱢᱮᱱᱟᱜ ᱠᱚᱣᱟ ᱜᱟᱹᱭ ᱢᱮᱱᱟᱜ ᱠᱚᱣᱟ ᱥᱩᱠᱨᱤ ᱢᱟ ᱰᱷᱮᱨ ᱜᱮ ᱢᱮᱱᱟᱜ ᱠᱚᱣᱟ ᱟᱨ ᱥᱤᱢ ᱦᱚᱸ ᱰᱷᱮᱨ ᱜᱮ ᱟᱫᱚ ᱢᱮᱨᱚᱢ ᱢᱟ ᱠᱚᱢ ᱜᱮ ᱢᱮᱱᱟᱜ ᱠᱚᱣᱟ ᱢᱮᱨᱚᱢ ᱫᱚ ᱢᱤᱫ ᱜᱟᱱᱰᱟ ᱜᱟᱱ ᱢᱮᱱᱟᱜ ᱞᱮᱠᱟ
ᱦᱮᱸ ᱟᱨ ᱟᱵᱚ ᱛᱚᱦᱟᱜ ᱛᱚ ᱩᱱᱠᱩ ᱡᱤᱵ ᱡᱤᱭᱟᱹᱞᱤ ᱵᱷᱚᱨᱥᱟ ᱜᱮᱛᱚ ᱦᱟᱸᱜ ᱦᱩᱴ ᱠᱚᱨᱮ ᱡᱮᱢᱚᱱ ᱴᱟᱠᱟ ᱯᱚᱭᱥᱟ ᱨᱮᱱᱟᱜ ᱫᱚᱢᱮ ᱦᱟᱜ ᱟᱵᱚ ᱫᱚ ᱮᱴᱠᱮᱴᱚᱬᱮ ᱛᱟᱵᱚᱱ ᱡᱟᱦᱟᱸ ᱨᱮᱛᱚ ᱛᱚ ᱵᱟᱵᱚᱱ ᱧᱟᱢᱟ ᱟᱫᱚ ᱱᱚᱛᱮ ᱫᱚ ᱵᱤᱥᱤᱨ ᱵᱷᱟᱜᱽ ᱚᱱᱠᱟᱜᱤᱧ ᱧᱮᱞ ᱟᱠᱟᱫᱟ ᱢᱟᱱᱮ ᱡᱚᱠᱷᱚᱱ ᱜᱮ ᱡᱟᱦᱟᱱᱟᱜ ᱠᱟᱹᱢᱤ ᱨᱮ ᱞᱟᱹᱠᱛᱤ ᱞᱟᱜᱟᱣ ᱜᱚᱫᱚᱜ ᱛᱟᱵᱚᱱᱟ ᱩᱱᱠᱷᱟᱡ ᱜᱮ ᱢᱤᱫᱴᱮᱡ ᱵᱷᱤᱰᱤ ᱢᱮᱨᱚᱢ ᱡᱟᱦᱟᱸᱭ ᱜᱮᱢ ᱟᱠᱷᱨᱤᱧ ᱠᱮᱫᱮᱭᱟ ᱯᱟᱹᱭᱠᱟᱹᱨ ᱠᱚᱴᱷᱮᱱ ᱚᱸᱰᱮ ᱠᱷᱚᱱ ᱜᱮ ᱦᱩᱭ ᱜᱚᱫᱚᱜ-ᱟ ᱵᱟᱠᱷᱟᱱ ᱛᱚ ᱠᱟᱹᱢᱤ ᱟᱵᱚ ᱫᱚ ᱚᱱᱠᱟ ᱫᱚ ᱠᱟᱹᱢᱤ ᱫᱚ ᱵᱟᱝ ᱵᱤᱨᱵᱩᱨᱩ ᱥᱟᱠᱟᱢ ᱛᱟᱞᱦᱮ ᱚ ᱦᱚᱸ ᱛᱟᱦᱞᱮ ᱚᱱᱛᱮ ᱫᱚ ᱛᱟᱦᱚᱞᱮ ᱤᱭᱟᱹ ᱡᱚᱢ ᱫᱟᱨᱮ ᱵᱮᱱ ᱞᱟᱹᱭ ᱠᱮᱫᱟ ᱢᱮᱱᱟᱜᱼᱟ ᱵᱟᱝ ᱛᱟᱞᱦᱮ ᱚᱱᱛᱮ ᱯᱟᱛᱲᱟ ᱯᱟᱹᱴᱤ ᱠᱚᱫᱚ ᱦᱩᱭᱩᱜ ᱜᱮᱭᱟ ᱥᱮ ᱵᱟᱝ ᱛᱟᱞᱦᱮ
ᱯᱟᱛᱲᱟ ᱯᱟᱹᱴᱤ ᱠᱚᱫᱚ ᱦᱚᱭ ᱡᱟᱹᱥᱛᱤ ᱜᱮ ᱦᱩᱭᱩᱜ ᱜᱮᱭᱟ ᱱᱚᱱᱛᱮ ᱢᱟ ᱯᱟᱛᱲᱟ ᱯᱟᱹᱴᱤ ᱛᱤ ᱚᱱᱟ ᱥᱟᱶᱛᱮ ᱛᱤᱨᱤᱞ ᱥᱟᱠᱟᱢ ᱨᱮᱱᱟᱜ ᱮ ᱜᱟᱱᱛᱷᱟᱲ ᱚᱱᱟ ᱦᱚᱸ ᱢᱟᱱᱮ ᱡᱟᱹᱥᱛᱤ ᱜᱮ ᱦᱩᱭᱩᱜᱼᱟ
ᱚ ᱱᱚᱛᱮ ᱦᱚᱸ ᱡᱮᱢᱚᱱ ᱤᱭᱟᱹ ᱥᱟᱠᱟᱢ ᱦᱚᱸ ᱦᱟᱸᱜ ᱟᱨ ᱯᱟᱛᱲᱟ ᱫᱚ ᱦᱟᱸᱜ ᱚᱠᱟ ᱞᱮᱠᱟ ᱠᱚ ᱟᱠᱷᱨᱤᱧ ᱫᱟ ᱚᱱᱛᱮ ᱫᱚ ᱦᱟᱸᱜ ᱚᱱᱠᱟ ᱢᱤᱫᱥᱚᱴᱤ ᱯᱟᱛᱲᱟ ᱨᱮ ᱪᱮᱫ ᱞᱮᱠᱟ ᱜᱚᱱᱚᱝ ᱠᱚ
ᱦᱮᱸ ᱢᱤᱜᱥᱩᱴᱤ ᱯᱟᱛᱲᱟ ᱨᱮ ᱛᱤᱱᱟᱹᱜ ᱠᱟᱛᱮ ᱠᱚ ᱤᱭᱟᱹᱟᱭ ᱫᱟ ᱚᱱᱟ ᱫᱚ ᱚ ᱱᱚᱰᱮ ᱫᱚ ᱢᱟ ᱜᱮᱞ ᱴᱟᱠᱟ ᱪᱮᱛᱟᱱ ᱞᱟᱛᱟᱨᱚᱜ ᱛᱟᱞᱦᱮ ᱚᱱᱟ ᱫᱚ ᱪᱮᱫ ᱞᱮᱠᱟ ᱡᱮ ᱱᱚᱰᱮ ᱢᱟ ᱵᱟᱨ ᱥᱟᱭ ᱵᱟᱨᱜᱮᱞ ᱴᱟᱠᱟ ᱠᱟᱛᱮᱫ ᱛᱚ ᱵᱟᱨᱥᱟᱭ
ᱚᱱᱠᱟ ᱢᱟᱱᱮ ᱥᱮ ᱚᱱᱟ ᱠᱚᱫᱚ ᱦᱟᱱᱟ ᱤᱭᱟᱹ ᱨᱮ ᱢᱟᱱᱮ ᱦᱟᱡᱟᱨ ᱴᱤ ᱛᱟᱲᱤ ᱨᱮ ᱢᱟᱱᱮ ᱫᱳᱥᱴᱤ ᱛᱟᱲᱤ ᱨᱮ ᱟᱨᱠᱤ
ᱦᱳᱭ ᱜᱮᱞ ᱜᱮᱞ ᱜᱚᱴᱟᱝ ᱛᱟᱲᱤ ᱨᱮ
ᱦᱮᱸ ᱟᱫᱚ ᱦᱟᱸᱜ ᱱᱚᱛᱮ ᱫᱚ ᱦᱟᱸᱜ ᱤᱭᱟᱹ ᱠᱚ ᱦᱤᱥᱟᱹᱵᱟ ᱚᱱᱟ ᱢᱤᱫᱥᱚᱴᱤ ᱯᱟᱛᱲᱟ ᱜᱮᱛᱚ ᱦᱟᱸᱜ ᱟᱵᱚ ᱫᱚ ᱢᱟᱱᱮ ᱱᱚᱛᱮ ᱠᱷᱚᱱ ᱞᱟᱛᱟᱨ ᱥᱮᱫ ᱠᱷᱚᱱ ᱯᱚᱧᱪᱟᱥ ᱪᱮᱛᱟᱱ ᱥᱮᱫ ᱠᱷᱚᱱ ᱯᱚᱧᱪᱟᱥ ᱴᱤ ᱵᱚᱱ ᱢᱤᱫᱴᱷᱮᱱ ᱟᱛᱚ ᱦᱟᱸᱜ ᱢᱮᱫᱴᱟᱝ ᱛᱟᱲᱤ ᱵᱚᱱ ᱵᱮᱱᱟ ᱟᱫᱚ ᱚᱱᱟ ᱢᱮᱫᱴᱟᱝ ᱛᱟᱲᱤ ᱨᱮᱜᱮ ᱦᱟᱸᱜ ᱚᱱᱠᱟ ᱮᱸ ᱵᱟᱨ ᱵᱟᱠᱷᱟᱱ ᱚᱱᱠᱟ ᱯᱮᱜᱮᱞ ᱦᱟᱹᱵᱤᱡ ᱪᱟᱞᱟᱜ ᱜᱮᱭᱟ ᱢᱮᱫᱴᱟᱝ ᱨᱮ
ᱦᱮᱸ
ᱟᱫᱚ ᱚᱱᱠᱟ ᱦᱤᱥᱟᱹᱵ ᱛᱮ ᱟᱫᱚ ᱦᱤᱥᱟᱹᱵᱚᱜᱼᱟ ᱟᱫᱚ ᱡᱟᱦᱟᱸ ᱤᱫᱤᱟᱜ ᱠᱚ ᱦᱤᱡᱩᱜᱼᱟ ᱯᱟᱹᱭᱠᱟᱹᱨ ᱠᱚ ᱜᱟᱹᱰᱤ ᱠᱚᱛᱮ ᱟᱫᱚ ᱚᱱᱠᱟ ᱫᱚ ᱡᱮ ᱜᱮᱞ ᱜᱚᱴᱟᱝ ᱢᱤᱫᱴᱮᱡ ᱛᱷᱟᱠ ᱨᱮᱭ ᱛᱚᱞᱟᱭ ᱚᱱᱠᱟ ᱛᱚ ᱵᱟᱝ ᱢᱤᱫ ᱥᱟᱶᱛᱮ ᱛᱤᱱᱟᱹᱜ ᱜᱟᱱ ᱛᱚᱞᱚᱜ ᱠᱟᱱ ᱛᱟᱭᱟ ᱡᱚᱛᱚᱭ ᱛᱚᱞᱟ ᱟᱫᱚ ᱚᱱᱟ ᱢᱤᱫᱴᱟᱝ ᱢᱤᱫᱴᱟᱝ ᱛᱷᱟᱠ ᱜᱮᱠᱚ ᱦᱤᱥᱟᱹᱵᱟ
ᱚ ᱟᱯᱮ ᱥᱮᱜ ᱢᱟ ᱚᱱᱚ ᱚᱝᱠᱟ ᱟᱞᱮ ᱥᱮᱜ ᱢᱟ ᱟᱞᱟᱜ ᱜᱮ ᱟᱫᱚ ᱪᱮᱫ ᱠᱚ ᱞᱟᱹᱭ ᱡᱮ ᱡᱟᱦᱟᱸ ᱥᱮᱫ ᱥᱟᱠᱟᱢ ᱨᱮᱱᱟᱜ ᱜᱷᱟᱴᱛᱤ ᱦᱩᱭᱩᱜ ᱚᱱᱛᱮ ᱜᱮᱛᱚ ᱥᱟᱠᱟᱢ ᱨᱮᱱᱟᱜ ᱠᱟᱹᱣᱰᱤ ᱫᱚ ᱢᱟᱱᱮ ᱡᱟᱹᱥᱛᱤ ᱨᱟᱠᱟᱵ ᱟ
ᱛᱤ ᱨᱟᱠᱟᱵ ᱟ ᱱᱚᱛᱮ ᱫᱚ ᱢᱤᱫ ᱵᱤᱫᱟᱹᱞ ᱦᱟᱸᱜ ᱫᱚᱢᱮ ᱟᱨᱮᱞ ᱞᱮᱫᱟ ᱛᱚ ᱩᱱ ᱥᱚᱢᱚᱭ ᱫᱟᱨᱮ ᱠᱚᱦᱚᱸ ᱢᱤᱫ ᱫᱚᱢᱮ ᱨᱟ ᱯᱩᱫ ᱵᱟᱲᱟ ᱞᱮᱱ ᱛᱟᱦᱮᱸᱱᱟ ᱟᱫᱚ ᱚᱱᱟ ᱠᱷᱟᱹᱛᱤᱨ ᱛᱮ ᱥᱟᱠᱟᱢ ᱠᱚ ᱡᱚ ᱵᱟᱨ ᱧᱮᱞ ᱱᱟ ᱫᱚ ᱚᱱᱮ ᱚᱠᱟ ᱥᱟᱠᱟᱢ ᱠᱚᱫᱚ ᱯᱩᱥᱨᱤ ᱠᱚᱜ-ᱟ ᱚᱠᱟ ᱥᱟᱠᱟᱢ ᱫᱚ ᱚᱲᱮᱡ ᱜᱮ ᱦᱩᱭᱩᱜ-ᱟ ᱢᱟᱱᱮ ᱴᱷᱤᱠ ᱴᱷᱟᱠ ᱥᱟᱠᱟᱢ ᱠᱚᱦᱚ ᱵᱟᱝ ᱧᱟᱢ ᱞᱟᱹᱜᱤᱫᱚᱜ ᱛᱟᱦᱮᱸᱫ ᱟᱫᱚ ᱥᱟᱸᱜᱤᱧ ᱥᱟᱸᱜᱤᱧ ᱨᱮᱱ ᱠᱚᱦᱚᱸ ᱢᱮᱱᱟᱜ ᱠᱚᱣᱟ ᱛᱚ ᱟᱫᱚ ᱥᱮᱸᱫᱽᱨᱟ ᱠᱚ ᱦᱮᱡ ᱜᱚᱫᱚᱜ-ᱟ ᱟᱹᱛᱩ ᱵᱤᱨ ᱟᱫᱚ ᱟᱹᱛᱩ ᱥᱟᱭᱤᱰ ᱛᱚ ᱵᱟᱠᱚ ᱟᱲᱜᱚᱱ ᱟᱛᱚ ᱟᱫᱚ ᱪᱮᱛᱟᱱ ᱪᱮᱛᱟᱱ ᱠᱚ ᱦᱮᱡ ᱤᱫᱤ ᱠᱟᱜ-ᱟ ᱟᱫᱚ ᱟᱹᱛᱩ ᱠᱚᱨᱮᱱ ᱦᱚᱲ ᱠᱚ ᱥᱮᱸᱫᱽᱨᱟ ᱠᱚ ᱪᱟᱞᱟᱣ ᱞᱮᱱᱠᱷᱟᱱ ᱟᱫᱚ ᱵᱟᱠᱚ ᱧᱟᱢ ᱞᱟᱹᱜᱤᱫᱟ
ᱵᱟᱝ ᱟᱹᱞᱤᱧ ᱥᱮᱜ ᱢᱟ ᱱᱚᱝᱠᱟᱜ ᱜᱮ ᱢᱟᱱᱮ ᱡᱟᱹᱥᱛᱤ ᱜᱮ ᱡᱮ ᱮᱜ ᱢᱟᱱᱮ ᱱᱮᱛᱟᱨ ᱫᱚᱢᱟ ᱫᱟᱨᱮ ᱠᱚ ᱡᱟᱹᱥᱛᱤ ᱞᱮ ᱢᱟᱜ ᱨᱟᱹᱯᱩᱫ ᱠᱮᱫ ᱛᱟᱞᱦᱮ ᱵᱤᱨ ᱯᱷᱚᱨᱮᱥᱴ ᱨᱮᱱ ᱦᱚᱲ ᱠᱚᱦᱚᱸ ᱠᱚ ᱞᱟᱹᱭ ᱫᱟ ᱡᱮ ᱫᱟᱨᱮ ᱢᱟᱨᱟᱝ ᱜᱚᱫ ᱠᱟᱱᱟ ᱱᱤᱛᱳᱜ ᱫᱚ ᱮᱸ ᱥᱚᱨᱠᱟᱨ ᱮᱢᱟᱭ ᱥᱮ ᱱᱚᱣᱟ ᱠᱚᱫᱚ ᱢᱟᱜ ᱦᱩᱭᱩᱜ-ᱟ ᱛᱟᱦᱞᱮ ᱟᱞᱮ ᱦᱚᱸᱱᱚ ᱠᱟᱹᱣᱰᱤ ᱟᱱᱟᱴ ᱨᱮᱞᱮ ᱛᱟᱦᱮᱸᱜ ᱠᱟᱱ ᱛᱟᱦᱞᱮ ᱠᱟᱹᱣᱰᱤ ᱟᱱᱟᱴ ᱠᱷᱟᱹᱛᱤᱨ ᱛᱮ ᱮ ᱫᱟᱨᱮ ᱠᱚᱦᱚᱸ ᱞᱮ ᱤᱭᱟᱹ ᱩᱡᱟᱹᱲ ᱠᱮᱫ ᱛᱟᱦᱞᱮ ᱩᱡᱟᱹᱲ ᱥᱟᱶᱛᱮ ᱛᱟᱦᱞᱮ ᱡᱟᱦᱟᱸ ᱞᱟᱦᱟᱛᱮ ᱞᱮᱠᱟ ᱥᱟᱠᱟᱢ ᱠᱚ ᱧᱟᱢᱚᱜ ᱚᱱᱟ ᱦᱚᱸ ᱢᱟ ᱦᱟᱹᱯᱤᱫ ᱦᱤᱡᱩᱜ ᱠᱟᱱ ᱟᱞᱮ ᱞᱮ ᱢᱟ ᱟᱹᱰᱤ ᱡᱟᱹᱥᱛᱤ ᱜᱮᱞᱮ ᱩᱭᱦᱟᱹᱨ ᱵᱷᱟᱵᱽᱱᱟᱭᱮᱫ ᱛᱟᱦᱮᱸᱫ ᱡᱮ ᱮᱸ ᱫᱟᱨᱮ ᱠᱚᱵᱚᱱ ᱢᱟᱜ ᱪᱟᱵᱟ ᱠᱮᱜ ᱢᱟ ᱛᱷᱟᱞᱮ ᱱᱟᱣᱟ ᱫᱟᱨᱮ ᱠᱚᱦᱚᱸ ᱵᱚᱱ ᱯᱚᱦᱟ ᱫᱟᱨᱮ ᱠᱚᱵᱚᱱ ᱨᱚᱦᱚᱭᱟ ᱛᱟᱦᱞᱮ ᱥᱟᱸᱜᱮ ᱡᱩᱢᱤᱫ ᱠᱟᱛᱮᱫ ᱛᱟᱦᱞᱮ ᱚᱠᱛᱚ ᱜᱮ ᱵᱟᱝ ᱧᱟᱢᱚᱜ ᱠᱟᱱ ᱛᱟᱦᱚᱞᱮ ᱡᱷᱚᱛᱚ ᱦᱚᱲᱜᱮ ᱱᱚᱣᱟ ᱠᱟᱛᱷᱟ ᱜᱮᱠᱚ ᱞᱟᱹᱭᱮᱫ ᱛᱟᱦᱚᱞᱮ ᱟᱹᱞᱤᱧ ᱦᱚᱸᱢᱟ ᱟᱹᱰᱤ ᱡᱩᱨ ᱜᱮᱞᱤᱧ ᱞᱟᱹᱭ ᱠᱮᱫ ᱠᱷᱟᱱ ᱛᱷᱟᱞᱮ ᱟᱫᱚ ᱟᱛᱳ ᱨᱮᱱ ᱢᱟᱺᱡᱷᱤ ᱵᱟᱵᱟ ᱥᱟᱵ ᱵᱟᱲᱟ ᱠᱟᱛᱮᱫ ᱛᱟᱦᱞᱮ ᱱᱚᱣᱟ ᱠᱚ ᱱᱤᱭᱟᱹ ᱤᱫᱤ ᱠᱟᱛᱮᱫ ᱛᱟᱦᱞᱮ ᱩᱱ ᱚᱠᱛᱚ ᱢᱤᱫᱴᱟᱱ ᱜᱟᱯᱟᱞᱢᱟᱨᱟᱣ ᱦᱩᱭ ᱞᱮᱱᱟ ᱞᱟᱹᱭ ᱫᱟᱠᱚ ᱡᱮ ᱦᱮ ᱡᱚᱠᱷᱚᱱ ᱫᱟᱨᱮ ᱫᱟᱨᱮ ᱵᱚᱱ ᱢᱟᱜ ᱠᱟᱫᱟ ᱫᱟᱨᱮ ᱯᱚᱦᱟ ᱫᱟᱨᱮ ᱦᱚ ᱨᱚᱦᱚᱭ ᱫᱚ ᱩᱪᱤᱛ ᱠᱟᱱ ᱛᱟᱵᱚᱱᱟ ᱪᱮᱫᱟᱜ ᱥᱮ ᱦᱟᱯᱮᱱ ᱫᱤᱱ ᱨᱮᱱ ᱟᱵᱚ ᱨᱮᱱ ᱡᱟᱦᱟᱸᱭ ᱦᱤᱡᱩᱜ ᱠᱟᱱ ᱢᱟᱹᱭ ᱵᱟᱹᱵᱩ ᱛᱟᱠᱚ ᱩᱱᱠᱩ ᱚᱠᱛᱚ ᱨᱮ ᱱᱚᱣᱟ ᱵᱤᱨ ᱫᱟᱨᱮ ᱥᱟᱨᱡᱚᱢ ᱫᱟᱨᱮ ᱫᱚ ᱚᱠᱟ ᱨᱮᱠᱚ ᱧᱟᱢ ᱵᱤᱨ ᱵᱷᱤᱛᱤᱨ ᱨᱮᱱ ᱫᱤᱥᱚᱢ ᱨᱮᱱ ᱟᱛᱳ ᱨᱮᱱ ᱦᱚᱲ ᱠᱟᱱ ᱫᱚᱵᱚᱱ ᱱᱚᱣᱟ ᱡᱩᱫᱤ ᱡᱤᱱᱤᱥ ᱛᱚ ᱡᱤᱣᱤ ᱵᱚᱱ ᱦᱟᱹᱯᱤᱫ ᱤᱫᱤ ᱛᱟᱵᱚᱱᱟ ᱟᱵᱚᱣᱟᱜ ᱥᱟᱧᱪᱟᱣ ᱛᱟᱦᱮᱱ ᱫᱟᱨᱮ ᱠᱚᱛᱚ ᱱᱚᱣᱟ ᱫᱚ ᱞᱮᱠᱟᱱ ᱫᱚ ᱵᱟᱝ ᱜᱟᱱᱚᱜ-ᱟ ᱱᱚᱝᱠᱟ
ᱦᱮ ᱟᱫᱚ ᱚᱱᱟ ᱩᱱᱠᱩ ᱦᱚ ᱥᱟᱨᱡᱚᱢ ᱢᱮᱱᱛᱮ ᱦᱟᱸᱜ ᱵᱟᱠᱚ ᱵᱩᱡ ᱫᱟᱲᱮᱜ-ᱟ ᱡᱟᱦᱟᱸ ᱟᱵᱚ ᱥᱟᱨᱡᱚᱢ ᱫᱟᱨᱮ ᱴᱷᱮᱜ ᱜᱮᱵᱚᱱ ᱜᱚᱴ ᱡᱚᱦᱟᱨᱚᱜ-ᱟ ᱵᱚ ᱢᱟ
ᱦᱳᱭ
ᱟᱨ ᱚᱱᱟ ᱠᱚᱦᱚ ᱛᱚ ᱢᱟᱜ ᱪᱟᱵᱟ ᱥᱮ ᱚᱱᱟ ᱠᱚ ᱞᱟᱹᱫᱷᱩᱨ ᱠᱟᱛᱮᱜ ᱛᱚ ᱠᱚᱱᱚ ᱞᱟᱵᱷ ᱛᱚ ᱵᱟᱹᱱᱩᱜ ᱛᱟᱵᱚᱱᱟ ᱟᱵᱚ ᱫᱚᱛᱚ ᱦᱟᱜ ᱢᱤᱫ ᱠᱟᱛᱷᱟ ᱛᱮ ᱢᱮᱱ ᱞᱮᱠᱷᱟᱱ ᱱᱚᱜ-ᱚᱭ ᱡᱮ ᱦᱟᱥᱟ ᱦᱚᱲᱢᱚ ᱦᱚᱲ ᱠᱟᱱᱟᱵᱚᱱ
ᱦᱮᱸ ᱟᱵᱚ ᱢᱟ ᱚᱠᱟ ᱞᱮᱠᱟᱱ ᱢᱟᱹᱱᱢᱤ ᱡᱮ ᱟᱵᱚ ᱫᱚ ᱥᱟᱪᱟᱨᱦᱮᱫ ᱥᱟᱶᱛᱮ ᱡᱚᱲᱟᱣ ᱦᱮᱥᱮ ᱦᱟᱸᱵᱩᱫ ᱟᱠᱟᱫ ᱵᱚᱱ ᱫᱟᱨᱮ ᱠᱚᱫᱚ ᱚᱱᱠᱟᱱ ᱢᱟᱹᱱᱢᱤ ᱠᱟᱱᱟ ᱵᱚᱱ ᱟᱵᱚᱣᱟᱜ ᱩᱯᱨᱩᱢ ᱨᱮᱜᱮ ᱱᱚᱣᱟ ᱠᱟᱱ ᱛᱟᱵᱚᱱᱟ ᱡᱮ ᱟᱵᱚ ᱫᱚ ᱞᱟᱭᱚᱝ ᱥᱟᱶ ᱡᱚᱲᱟᱣ ᱢᱟᱹᱱᱢᱤ ᱠᱟᱱᱟ ᱵᱚᱱ ᱜᱚᱴᱟ ᱫᱤᱥᱚᱢ ᱨᱮᱱ ᱦᱚᱲ ᱠᱚ ᱟᱵᱚ ᱫᱚᱠᱚ ᱪᱤᱱᱦᱟᱹᱣ ᱵᱚᱱᱟ ᱡᱮ ᱱᱩᱠᱩ ᱜᱮ ᱵᱤᱨ ᱨᱩᱠᱷᱤᱭᱟᱹ ᱫᱤᱥᱚᱢ ᱨᱩᱠᱷᱤᱭᱟᱹ ᱚᱱᱟ ᱵᱤᱨ ᱨᱮᱱ ᱫᱤᱥᱚᱢ ᱨᱩᱠᱷᱭᱤᱭᱟᱹ ᱫᱚ ᱠᱟᱱᱟ ᱠᱚ ᱢᱟᱹᱱᱢᱤ᱾ ᱟᱹᱵᱤᱱᱟᱜ ᱚᱠᱟ ᱞᱮᱠᱟ ᱨᱟᱭ ᱫᱚ ᱡᱮ ᱦᱩᱰᱤᱧ ᱯᱚᱦᱟ ᱫᱟᱨᱮ ᱠᱚᱫᱚ ᱨᱚᱦᱚᱭ ᱩᱪᱤᱛ᱾
ᱜᱚᱝᱠᱮ ᱟᱡᱚᱢ ᱫᱟᱵᱤᱱ᱾
ᱦᱟᱸ ᱛᱟᱦᱚᱞᱮ ᱜᱚᱢᱠᱮ ᱚᱠᱛᱚ ᱠᱚ ᱥᱮᱴᱮᱨ ᱦᱮᱡ ᱮᱱ᱾ ᱟᱹᱵᱤᱱ ᱥᱟᱶᱛᱮ ᱜᱚᱞᱯᱚ ᱠᱟᱛᱮᱜ ᱢᱟ ᱟᱹᱰᱤ ᱢᱚᱸᱡᱽ ᱞᱤᱧ ᱟᱹᱭᱠᱟᱹᱣ ᱠᱮᱫ᱾
ᱦᱮᱸ ᱜᱚᱝᱠᱮ ᱟᱸᱡᱚᱢ ᱧᱟᱢ ᱫᱟᱵᱤᱱ ᱥᱮ ᱵᱟᱝ?
ᱦᱮᱸ ᱟᱸᱡᱚᱢᱚᱜ ᱠᱟᱱᱟ ᱱᱚᱜ-ᱚᱭ ᱱᱟᱥᱮᱱᱟᱜ ᱨᱚᱲ ᱠᱟᱹᱴᱤᱡ ᱟᱴᱚᱠ ᱧᱚᱜ ᱞᱮᱱ ᱛᱟᱵᱮᱱᱟ᱾
ᱳ
ᱟᱨ ᱦᱟᱜ ᱱᱚᱣᱟ ᱚᱠᱛᱚ ᱦᱚ ᱪᱟᱵᱟ ᱦᱮᱡ᱾
ᱦᱳᱭ ᱦᱮᱸ ᱟᱹᱞᱤᱧ ᱚᱠᱛᱚ ᱠᱚᱦᱚ ᱢᱟ ᱥᱮᱴᱮᱨᱮᱱ ᱛᱟᱦᱚᱞᱮ᱾
ᱦᱩᱸ ᱦᱮᱸ ᱢᱟ ᱡᱚᱦᱟᱨ ᱜᱮ ᱯᱚᱨᱮ ᱛᱮ ᱛᱟᱦᱚᱞᱮ ᱱᱚᱝᱠᱟ ᱜᱮ ᱨᱚᱯᱚᱲ ᱦᱩᱭᱩᱜ-ᱟ᱾
ᱦᱳᱭ ᱱᱟᱯᱟᱭ ᱜᱮ᱾